ᱦᱮᱸ ᱡᱚᱦᱟᱨ ᱜᱮ ᱜᱚᱝᱠᱮ ᱾ ᱫᱤᱭᱮ ᱦᱮᱸ ᱜᱚᱝᱠᱮ ᱟᱸᱡᱚᱢ ᱠᱟᱱ ᱜᱮᱭᱟ ᱫᱤᱭᱮ ᱟᱞᱤᱧᱟᱜ ᱨᱚᱲ ᱵᱮᱱ ᱟᱸᱡᱚᱢ ᱫᱟ ᱛᱚ?
ᱦᱚᱸ ᱟᱵᱤᱱᱟᱜ ᱦᱚ ᱟᱡᱚᱢᱚᱜ ᱠᱟᱱ ᱜᱮᱭᱟ ᱾
ᱩᱢ ᱛᱟᱦᱚᱞᱮ ᱪᱮᱫ ᱠᱚ ᱵᱮᱱ ᱪᱤᱠᱤ ᱵᱟᱲᱟᱭ ᱫᱟ?
ᱚ ᱱᱤᱛᱚᱜ ᱱᱮ ᱵᱩᱜᱤ ᱵᱟᱲᱟ ᱜᱮ ᱱᱤᱛᱚᱜ ᱫᱚ ᱫᱩᱲᱩᱵ ᱵᱟᱲᱟ ᱦᱟᱛᱟᱲ ᱦᱩᱭ ᱠᱟᱱᱟ ᱾ ᱟᱨ ᱟᱵᱮᱱ ᱫᱚ?
ᱦᱳᱭ ᱜᱚᱝᱠᱮ ᱱᱚᱝᱠᱟ ᱛᱤᱸᱜᱩ ᱵᱟᱲᱟ ᱜᱮ ᱦᱩᱭᱩᱜ ᱠᱟᱱᱟ ᱱᱚᱜ ᱚᱭ ᱜᱚᱰᱟ ᱥᱮᱫ ᱪᱟᱞᱟᱜ ᱦᱩᱭᱩᱜ ᱠᱟᱱᱟ ᱵᱩᱴ ᱠᱚ ᱜᱚᱜ ᱤᱭᱟᱹ ᱜᱚᱜ ᱠᱟᱛᱮᱫ
ᱟᱹ
ᱦᱚᱸ ᱠᱟᱹᱴᱤᱡ ᱫᱚ ᱧᱟᱢᱚᱜ ᱠᱟᱱ ᱜᱮᱭᱟ ᱟᱨᱠᱤ ᱟᱫᱚ ᱪᱮ ᱦᱚᱸ ᱵᱟᱝ ᱵᱩᱡᱩᱜᱚᱜ ᱠᱟᱱᱟ ᱾
ᱟᱪᱪᱷᱟ-ᱟᱪᱪᱷᱟ
ᱟᱯᱮ ᱚᱱᱛᱮ ᱫᱟᱜ ᱡᱟᱹᱲᱤ ᱚᱠᱟᱮᱠᱟ?
ᱟᱫᱚ ᱛᱤᱱᱟᱹᱜ ᱫᱤᱱ ᱨᱚᱦᱚᱭ ᱠᱟᱹᱢᱤ ᱠᱚᱫᱚ ᱯᱮ ᱞᱟᱦᱟ ᱠᱮᱜᱼᱟ?
ᱨᱚᱦᱚᱭ ᱠᱟᱫᱟᱞᱮ ᱟᱞᱮ ᱱᱚᱛᱮ ᱫᱚ
ᱚᱱᱟ ᱠᱚᱫᱚ ᱦᱩᱭ ᱫᱚ ᱦᱩᱭᱟᱠᱟᱱ ᱜᱮᱭᱟ ᱟᱫᱚ ᱦᱚᱸᱜ-ᱚᱭ ᱫᱟᱜ ᱜᱮ ᱠᱟᱹᱴᱤᱡ ᱠᱟᱹᱴᱤᱡ ᱢᱟᱨᱟᱝ ᱧᱚᱜ ᱫᱟᱜ ᱞᱮᱫ ᱯᱟᱸᱡᱟ ᱭᱮᱫᱟ ᱟᱨ ᱠᱤ ᱾
ᱟᱹᱻ
ᱠᱟᱹᱴᱤᱡ ᱟᱨᱠᱤ ᱢᱟᱱᱮ ᱡᱩᱨ ᱧᱚᱜ ᱠᱟᱹᱴᱤᱡ ᱫᱟᱜ ᱞᱮᱠᱷᱟᱱ ᱜᱤ ᱢᱟᱱᱮ ᱨᱚᱦᱚᱭ ᱛᱮ ᱦᱟᱜ ᱨᱚᱦᱚᱭ ᱜᱟᱱᱚᱜ ᱛᱟᱞᱮᱭᱟ ᱟᱨ ᱠᱤ ᱾ ᱱᱚᱜᱼᱚ ᱱᱚᱝᱠᱟ ᱡᱟᱦᱟᱸ ᱠᱟᱹᱡ ᱠᱟᱹᱴᱤᱡ ᱫᱟᱜ ᱮᱫᱟ ᱱᱚᱣᱟ ᱠᱚᱫᱚ ᱟᱫᱚ ᱨᱚᱦᱚᱭ ᱫᱚ ᱵᱟᱭ ᱜᱟᱱᱚᱜᱼᱟ ᱟᱨᱠᱤ᱾
ᱫᱟᱜ ᱞᱮᱠᱷᱟᱱ ᱜᱮ ᱦᱩᱸ ᱦᱚᱭ ᱛᱮᱦᱤᱧ
ᱟᱪᱪᱷᱟ ᱜᱚᱢᱠᱮ ᱚᱱᱟ
ᱚ ᱢᱮᱱᱮᱫ ᱟᱞᱤᱧ ᱱᱚᱣᱟ ᱵᱟᱹᱫᱽ ᱠᱟᱹᱢᱤ ᱠᱚ ᱪᱷᱟᱲᱟ ᱠᱟᱛᱮᱫ ᱵᱟᱹᱫᱽ ᱠᱟᱹᱲᱤ ᱠᱚ ᱵᱟᱹᱫ ᱠᱟᱹᱢᱤ ᱠᱚ ᱪᱷᱟᱰᱟ ᱠᱟᱛᱮᱫ ᱟᱫᱚ ᱟᱯᱮᱫ ᱫᱚ ᱟᱨᱚ ᱡᱟᱦᱟᱱᱟᱜ ᱪᱮᱫ ᱠᱚᱯᱮ ᱠᱟᱹᱢᱤᱭᱟ ᱚᱱᱠᱟ?
ᱟᱫᱚ ᱵᱟᱹᱫᱽ ᱠᱟᱹᱢᱤ ᱪᱷᱟᱰᱟ ᱠᱟᱛᱮᱫ ᱫᱚ ᱜᱚᱝᱠᱮ ᱵᱟᱡᱟᱨ ᱠᱟᱹᱢᱤ ᱠᱚᱞᱮ ᱪᱟᱞᱟᱜ ᱜᱮᱭᱟ ᱟᱨᱠᱤ᱾
ᱚ ᱟᱪᱪᱷᱟ-ᱟᱪᱪᱷᱟ ᱚᱱᱟ ᱟᱫᱚ ᱵᱟᱡᱟᱨ ᱠᱟᱹᱢᱤᱢ ᱞᱟᱹᱭ ᱞᱮᱠᱷᱟᱱ ᱫᱚ ᱚᱱᱟ ᱯᱟᱠᱟᱲᱟᱜ ᱵᱮᱱᱟᱣ ᱠᱚ? ᱠᱚ ᱥᱮ ᱡᱟᱦᱟᱱᱟᱜ ᱟᱨᱚ ᱮᱴᱟᱜ ᱠᱟᱹᱢᱤ ᱠᱚ?
ᱦᱚᱭ ᱯᱟᱠᱟ ᱚᱲᱟᱜ ᱵᱮᱱᱟᱣ ᱫᱤᱭᱮ ᱡᱟᱦᱟᱸ ᱟᱨᱠᱤ ᱯᱚᱨᱛᱷᱚᱢ ᱠᱷᱚᱱᱟᱜ ᱢᱟᱱᱮ ᱦᱚᱭ ᱛᱚ ᱢᱤᱥᱛᱨᱤ ᱥᱟᱶ ᱫᱚ ᱵᱟᱝ ᱞᱮ ᱠᱟᱹᱢᱤ ᱜᱮᱭᱟ ᱟᱞᱮ ᱫᱚ ᱾ ᱠᱟᱹᱢᱤ ᱫᱚ ᱠᱚᱲᱟ ᱜᱤᱫᱽᱨᱟᱹᱣᱟᱜ ᱫᱚ ᱫᱚ ᱵᱟᱝ ᱠᱩᱥᱤᱭᱟᱜᱼᱟ ᱜᱚᱝᱠᱮ ᱡᱮ ᱡᱮᱢᱚᱱ ᱠᱤᱪᱷᱩ ᱦᱚᱲᱟᱜ ᱫᱚ ᱠᱩᱥᱤᱭᱟᱜ ᱜᱮᱭᱟ ᱟᱨᱠᱤ᱾ ᱟᱨ ᱟᱯᱱᱟᱨ ᱥᱩᱯ ᱦᱚᱲᱟᱜ ᱫᱚ ᱚᱱᱮ ᱥᱮᱛᱟᱜ ᱨᱮ ᱪᱟᱞᱟᱣ ᱠᱟᱛᱮᱫ ᱚᱱᱟ ᱟᱹᱭᱩᱵ ᱚᱵᱫᱤ ᱛᱟᱦᱮᱸ ᱢᱮ ᱚᱱᱟ ᱡᱤᱱᱤᱥᱴᱟ ᱵᱟᱝ ᱦᱩᱭᱩᱜ ᱜᱮᱭᱟ ᱟᱨᱠᱤ ᱦᱮᱸ ᱡᱟᱦᱟᱸ ᱞᱮᱠᱟ ᱫᱚ ᱵᱮᱯᱟᱨ ᱦᱩᱭᱩᱜ ᱠᱟᱱᱟ ᱟᱵᱮᱱ ᱥᱮᱛᱟᱜ ᱨᱮᱵᱮᱱ ᱪᱟᱞᱟᱣ ᱠᱚᱜᱼᱟ ᱩᱱᱠᱩ ᱥᱟᱶᱛᱮ ᱟᱨ ᱥᱤᱛᱩᱝ ᱫᱤᱱ ᱡᱮᱢᱚᱱ ᱪᱟᱞᱟᱜ ᱦᱩᱭᱩᱜ ᱠᱟᱱ ᱛᱟᱦᱮᱱ ᱤᱭᱟᱹ ᱨᱮᱜᱮ ᱥᱮᱛᱟᱜ ᱨᱮ ᱵᱮᱯᱟᱨ ᱠᱚ ᱧᱮᱞ ᱵᱮᱱ ᱟᱵᱮᱱ ᱫᱚ ᱮᱠᱴᱟ ᱠᱷᱚᱱᱟᱜ ᱛᱤᱱᱴᱟ ᱚᱵᱫᱤ ᱠᱚ ᱫᱩᱲᱩᱵ ᱠᱟᱵ ᱥᱩᱫᱩ ᱨᱮᱥᱴ ᱜᱮ ᱪᱟᱞᱟᱜ ᱵᱮᱱ ᱫᱮ ᱟᱫᱚ ᱛᱤᱱᱴᱟ ᱥᱟᱲ ᱛᱤᱱᱴᱟ ᱟᱨᱟᱢᱚᱜᱼᱟ ᱟᱨᱟᱢᱵᱚᱜᱼᱟ ᱥᱟᱲᱮ ᱯᱟᱸᱪᱴᱟ ᱯᱚᱨᱡᱚᱱᱛᱚ ᱢᱟ ᱠᱟᱹᱢᱤ ᱵᱮᱱ ᱫᱤᱭᱮ ᱟᱫᱚ ᱚᱲᱟᱜ ᱵᱮᱱ ᱦᱤᱡᱩᱜᱼᱟ ᱥᱮ ᱠᱟᱹᱴᱤᱡ ᱜᱚᱰᱟ ᱥᱮᱫ ᱵᱮᱱ ᱪᱟᱞᱟᱜᱼᱟ ᱚᱱᱟᱦᱚᱸ ᱵᱟᱝ‌ ᱵᱮᱱ ᱵᱩᱡᱽ ᱫᱟᱲᱮᱭᱟᱜᱼᱟ
ᱚ ᱵᱟᱭ ᱜᱟᱱᱚᱜᱼᱟ ᱚᱱᱟ ᱫᱚ ᱚᱱᱟ ᱠᱟᱹᱢᱤ ᱫᱚ ᱚᱸᱰᱮ ᱜᱮ ᱢᱟᱱᱮ ᱛᱟᱦᱮᱱ ᱚᱱᱟ ᱠᱟᱹᱢᱤ ᱜᱮ ᱫᱤᱱᱟᱹᱢ ᱦᱤᱞᱳᱜ ᱜᱮ ᱠᱚᱨᱟᱣ ᱦᱩᱭᱩᱜᱼᱟ ᱚᱲᱟᱜ ᱨᱮᱭᱟᱜ ᱠᱟᱹᱢᱤ ᱠᱚᱫᱚ ᱵᱟᱭ ᱜᱟᱱᱚᱜᱼᱟ
ᱡᱮᱱᱟᱨᱮᱥᱚᱱ ᱠᱚᱲᱟ ᱜᱤᱫᱽᱨᱟᱹ ᱠᱚᱣᱟᱜ ᱫᱚ ᱱᱚᱣᱟ ᱠᱚᱫᱚ ᱵᱟᱝ ᱠᱩᱥᱤᱜ ᱛᱚᱵᱮ ᱫᱚ ᱠᱷᱮᱞᱳᱰ ᱵᱟᱲᱟ ᱠᱚᱲᱟ ᱜᱤᱫᱽᱨᱟᱹ ᱠᱟᱱᱟ ᱠᱚ᱾ ᱡᱟᱦᱟᱸᱭ ᱵᱤᱴᱮᱞ ᱢᱚᱞ ᱠᱚ ᱫᱟᱬᱟ ᱵᱟᱲᱟᱭᱟ ᱩᱱᱠᱩᱣᱟᱜ ᱫᱚ ᱚᱱᱟ ᱫᱚ ᱵᱟᱝ ᱠᱩᱥᱤᱭᱟᱹᱜ, ᱟᱫᱚ ᱟᱯᱱᱟᱨ ᱥᱚᱵ ᱫᱚ ᱜᱚᱝ
ᱠᱚᱨᱟᱣ ᱦᱩᱭᱩᱜᱼᱟ ᱚᱱᱮ ᱡᱟᱦᱟᱸ ᱪᱮᱫ ᱠᱚ ᱢᱮᱱᱟ ᱵᱤᱢ ᱠᱚ ᱛᱟᱲᱟᱣ ᱠᱚᱣᱟ ᱟᱨᱠᱤ ᱡᱟᱦᱟᱸ ᱠᱚᱞᱚᱢ ᱠᱚ ᱟᱨᱠᱤ? ᱯᱤᱞᱟᱨ ᱫᱤᱭᱮ ᱚᱲᱟᱜ ᱵᱟᱠᱚ ᱵᱩᱡᱩ ᱛᱟᱠᱚᱣᱟ ᱡᱟᱦᱟᱸ ᱠᱚ ᱟᱨᱠᱤ ᱛᱟᱦᱚᱞᱮ ᱚᱱᱟ ᱠᱚ ᱚᱱᱟ ᱛᱟᱲᱟᱣ ᱪᱟᱞᱟᱜ ᱦᱩᱭᱩᱜᱼᱟ ᱟᱵᱮᱱ ᱛᱤᱨᱮᱵᱮᱱ ᱛᱟᱲᱟᱣ ᱪᱟᱵᱟᱭᱟ ᱚᱸᱰᱮ ᱜᱮ ᱦᱩᱴᱤ ᱠᱟᱛᱮᱫ ᱯᱚᱭᱥᱟ ᱥᱟᱵ ᱠᱟᱛᱮᱫ ᱚᱲᱟᱜ ᱫᱚᱢ ᱦᱤᱡᱩᱜᱼᱟ ᱾
ᱚ ᱢᱟᱱᱮ ᱚᱱᱟ ᱫᱚ ᱦᱟᱸᱜ ᱴᱷᱤᱠᱟᱹ ᱞᱮᱠᱟ ᱴᱷᱤᱠᱟᱹ ᱞᱮᱠᱟ ᱦᱟᱸᱜ ᱚᱱᱟ ᱫᱚᱠᱚ ᱮᱢᱚᱜᱼᱟ ᱡᱮ ᱱᱚᱣᱟ ᱛᱟᱲᱟᱣ ᱪᱟᱵᱟᱭ ᱢᱮ ᱛᱤᱨᱮᱢ ᱯᱩᱨᱟᱹᱣᱟ ᱟᱨ ᱱᱤᱱᱟᱹᱜ ᱴᱟᱠᱟᱢ ᱧᱟᱢᱟ
ᱦᱩᱸ ᱦᱮᱸ ᱠᱤ ᱚᱱᱟ ᱫᱚ ᱴᱷᱤᱠᱟᱹ ᱵᱚᱞ ᱦᱮᱸ ᱴᱷᱤᱠᱟᱹ ᱞᱮᱠᱟᱜᱮ
ᱦᱳᱭ ᱟᱨ ᱚᱱᱟ ᱯᱚᱭᱥᱟ ᱫᱚ ᱠᱟᱹᱢᱤ ᱯᱩᱨᱟᱹᱣ ᱞᱮᱱᱠᱷᱟᱱ ᱜᱮᱠᱚ ᱮᱢᱚᱜᱼᱟ
ᱦᱚᱲ ᱦᱚᱲ ᱵᱮᱱ ᱛᱟᱦᱮᱸ ᱠᱟᱱ ᱢᱟᱱᱮ ᱟᱵᱮᱱ ᱫᱚ ᱡᱟᱦᱟᱸ ᱛᱤᱱᱟᱹᱜ ᱞᱟᱸᱜᱟ ᱥᱤᱛᱩᱝ ᱨᱮ ᱠᱟᱱᱟ ᱪᱮᱫ ᱦᱚᱸ ᱵᱟᱵᱚᱱ ᱵᱩᱡᱟ
ᱟᱪᱪᱷᱟ ᱟᱪᱪᱷᱟ
ᱦᱩᱸ ᱥᱩᱵᱤᱫᱷᱟ ᱫᱚ ᱦᱩᱭᱩᱜ ᱜᱮᱭᱟ ᱟᱨ ᱱᱚᱣᱟ ᱜᱮ ᱪᱟᱞᱟᱣ ᱵᱟᱲᱟ ᱦᱩᱭᱩᱜ ᱠᱟᱱᱟ ᱟᱫᱚ ᱦᱚᱸ ᱚᱭ ᱦᱚᱞᱟ ᱢᱟᱫᱮᱨᱮ ᱫᱚ ᱵᱟᱯᱞᱟ ᱚᱲᱟᱜ ᱦᱩᱭᱮᱱ ᱛᱟᱞᱮᱭᱟ ᱛᱚᱵᱮ ᱚᱱᱟ ᱠᱷᱟᱹᱛᱤᱨ ᱛᱮ
ᱦᱮᱸ
ᱟᱨ ᱛᱤᱦᱤᱧ ᱚᱵᱽᱫᱤ ᱫᱚ ᱱᱚᱸᱰᱮ ᱚᱱᱟ ᱞᱟᱹᱜᱤᱫ ᱚᱱᱟ ᱨᱮᱱᱟᱜ ᱨᱮᱥ ᱜᱮ ᱛᱟᱦᱮᱸ ᱠᱟᱱᱟ ᱦᱚᱞᱟ ᱧᱤᱫᱟᱹ ᱵᱮᱸᱜᱮᱫ ᱛᱟᱞᱦᱮ ᱛᱤᱦᱤᱧ ᱦᱚᱸ ᱥᱮᱛᱟᱜ ᱵᱮᱲᱟ ᱵᱤᱨᱤᱫ ᱛᱚᱲᱟ ᱵᱟᱝ ᱦᱩᱭ ᱟᱠᱟᱱᱟ ᱴᱷᱤᱠ ᱴᱟᱭᱤᱢ ᱨᱮ ᱟᱨ ᱫᱟᱜ ᱦᱚᱸ ᱠᱟᱹᱴᱤᱡ ᱫᱟᱜ ᱦᱚᱸ ᱠᱟᱹᱴᱤᱡ ᱫᱟᱜ ᱠᱮᱫ ᱜᱮᱭᱟ ᱠᱤᱱ ᱫᱚ ᱠᱟᱹᱴᱤᱡ ᱵᱷᱳᱨ ᱛᱮ ᱟᱨ ᱫᱟᱜ ᱞᱮᱱᱠᱷᱟᱱ ᱫᱚ ᱜᱚᱝᱠᱮ ᱛᱟᱲᱟ ᱛᱟᱹᱲᱤ ᱠᱤᱥ ᱠᱚ ᱵᱩᱡ ᱫᱟᱲᱮᱭᱟᱜ ᱠᱟᱱ ᱜᱮᱭᱟᱵᱮᱱ ᱛᱟᱲᱟᱣ ᱠᱚᱫᱚ ᱞᱮᱴᱮ ᱯᱮᱴᱮ ᱵᱩᱡᱷᱟᱹᱜ ᱜᱮᱭᱟ
ᱦᱳᱭ ᱟᱨ ᱚᱱᱟ ᱰᱷᱚᱰᱟ ᱟᱛᱨᱟ ᱰᱷᱚᱰᱟ ᱠᱟᱛᱮ ᱟᱨᱚ ᱫᱟᱜ ᱡᱚᱨᱚᱣᱟᱜ ᱠᱷᱟᱱ ᱫᱚ ᱚᱸᱰᱮ ᱫᱟᱜ ᱡᱮᱢᱚᱱ ᱢᱟᱱᱮ ᱛᱚᱢᱵᱟ ᱞᱮᱠᱷᱟᱱ ᱚᱱᱟ ᱦᱚᱸ ᱟᱨᱚ ᱟᱨᱮᱡ ᱦᱩᱭᱩᱜᱼᱟ ᱛᱚᱵᱮᱱᱟᱜ ᱟᱨᱚ ᱛᱟᱲᱟᱣ ᱜᱟᱱᱚᱜᱼᱟ
ᱠᱟᱹᱢᱤ ᱫᱚ ᱵᱟᱝ ᱦᱩᱭᱩᱜ ᱛᱟᱢᱟ ᱥᱩᱫᱷᱩ ᱠᱚᱥᱴᱚ ᱜᱮ ᱦᱩᱭᱩᱜᱼᱟ
ᱦᱮᱸ
ᱢᱟᱱᱮ ᱵᱟᱡᱟᱨ ᱠᱟᱹᱢᱤ ᱠᱚᱦᱚᱸ ᱟᱨ ᱱᱚᱣᱟ ᱚᱲᱟᱜ ᱠᱟᱹᱢᱤ ᱦᱚᱸ ᱚᱱᱟ ᱜᱟᱱᱚᱜᱚᱜ ᱠᱟᱱᱟ ᱢᱟᱱᱮ ᱚᱱᱟ ᱢᱟ ᱴᱟᱭᱤᱢ ᱠᱚ ᱵᱟᱝᱟ ᱟᱹᱵᱤᱱ ᱥᱮᱛᱟᱜ ᱨᱮᱵᱤᱱ ᱪᱟᱞᱟᱣ ᱞᱮᱱᱠᱷᱟᱱ ᱫᱚ ᱛᱤᱠᱤᱱ ᱛᱮᱵᱤᱱ ᱨᱩᱣᱟᱹᱲᱟ
ᱤᱥᱤᱱ ᱫᱚ ᱩᱱ ᱜᱷᱟᱹᱲᱤᱡ ᱫᱚ ᱵᱟᱝ ᱞᱟᱜᱟᱜᱼᱟ ᱜᱚᱝᱠᱮ ᱡᱩᱫᱤ ᱟᱵᱮᱱ ᱡᱩᱫᱤ ᱦᱚᱭᱛᱳ ᱟᱵᱮᱱ ᱢᱚᱱ ᱠᱟᱜ ᱵᱮᱱ ᱥᱮᱛᱟᱜ ᱢᱚᱱᱮ ᱠᱟᱜ ᱵᱮᱱ ᱱᱚᱰᱮ ᱠᱷᱚᱡ ᱟᱞᱮ ᱴᱷᱮᱱ ᱠᱷᱱᱟᱜ ᱫᱚᱭ ᱫᱚᱥ ᱮᱜᱟᱨᱚ ᱠᱤᱞᱳᱢᱤᱴᱟᱨ ᱥᱟᱺᱜᱤᱧ ᱜᱮᱭᱟ ᱵᱟᱡᱟᱨ ᱫᱚ ᱟᱨᱠᱤ ᱟᱫᱚ ᱱᱚᱰᱮ ᱠᱚᱫᱚ ᱡᱚᱛᱚ ᱡᱚᱛᱚ ᱜᱮᱞᱮ ᱪᱟᱞᱟᱜᱼᱟ ᱛᱚ ᱟᱵᱮᱱ ᱡᱩᱫᱤ ᱥᱮᱛᱟᱜ ᱚᱸᱰᱮ ᱥᱟᱛᱴᱟ ᱱᱚᱰᱮ ᱥᱟᱛᱴᱟ ᱛᱮᱵᱮᱱ ᱩᱰᱩᱠᱚᱜᱼᱟ ᱢᱚᱴᱟᱢᱩᱴᱤ ᱟᱞᱮ ᱫᱚ ᱵᱷᱟᱜᱮ ᱨᱟᱥᱛᱟ ᱛᱚ ᱟᱫᱷᱟ ᱜᱷᱚᱱᱴᱟ ᱛᱮᱜᱮ ᱟᱫᱷᱟ ᱜᱷᱚᱱᱴᱟ ᱛᱮᱜᱮᱞᱮ ᱛᱤᱭᱚᱜ ᱠᱟᱞᱮ ᱦᱟᱸᱜ
ᱚ
ᱡᱮᱢᱚᱱ ᱟᱥ ᱚᱠᱟ ᱫᱤᱱ ᱫᱚ ᱜᱟᱹᱰᱤ ᱛᱮ ᱚᱠᱟ ᱫᱤᱱ ᱫᱚ ᱥᱟᱭᱠᱮᱞ ᱛᱮ ᱥᱮᱫᱤᱱ ᱡᱮᱢᱚᱱ ᱠᱟᱴᱤᱡ ᱞᱟᱦᱟ ᱛᱟᱭᱚᱢ ᱞᱮᱱᱠᱷᱟᱱ ᱫᱚ ᱛᱟᱭᱚᱢ ᱞᱮᱱᱠᱷᱟᱱ ᱫᱚ ᱜᱟᱹᱰᱤ ᱟᱨ ᱵᱟᱝᱠᱷᱟᱱ ᱫᱚ ᱥᱟᱭᱠᱮᱞ ᱛᱮᱜᱮ ᱜᱟᱛᱮ ᱜᱟᱛᱮ ᱵᱚᱱ ᱪᱟᱞᱟᱜᱼᱟ ᱵᱮᱥ ᱯᱟᱛᱟ ᱮᱡᱮᱡ ᱞᱮᱠᱷᱟᱡ ᱢᱟᱱᱮ ᱯᱟᱛᱟ ᱮᱱᱮᱡᱛ ᱨᱟᱹᱥᱠᱟᱹ ᱜᱮᱭᱟ ᱢᱟᱱᱮ ᱜᱚᱴᱟ ᱢᱟᱱᱮ ᱟᱞᱮ ᱱᱚᱛᱮᱱ ᱠᱚ ᱡᱟ ᱜᱩᱞᱟᱹ ᱢᱮᱱᱟᱜ ᱠᱚᱣᱟ ᱟᱨᱠᱤ ᱡᱷᱚᱛᱚ ᱢᱤᱫ ᱫᱷᱟᱣ ᱛᱮᱠᱚ ᱪᱟᱞᱟᱜ ᱟᱠᱚ ᱚᱱᱟᱛᱮ
ᱜᱟᱛᱮ ᱜᱟᱯᱟ ᱛᱮᱯᱮ ᱪᱟᱞᱟᱜᱼᱟ ᱛᱟᱨᱯᱚᱨᱮ ᱚᱸᱰᱮ ᱠᱚ ᱱᱟᱯ ᱡᱩᱛ ᱠᱟᱜᱼᱟ ᱜᱟᱨ ᱡᱩᱛ ᱠᱟᱜᱼᱟ ᱥᱮ ᱟᱯᱮ ᱛᱮᱜᱮ ᱚᱱᱟ ᱫᱚᱯᱮ ᱜᱟᱨᱟᱣᱭᱟ ᱠᱚ ᱱᱟᱯ ᱡᱚᱜ ᱠᱚᱫᱚ
ᱵᱟᱝ ᱵᱟᱝ ᱚᱱᱟ ᱠᱚᱫᱚ ᱮᱸ ᱢᱤᱫᱴᱮᱱ ᱟᱨᱠᱤ ᱢᱟᱱᱮ ᱱᱠᱟᱹᱱ ᱦᱚᱲ ᱫᱚ ᱚᱱᱮ ᱴᱷᱤᱠᱟᱹᱫᱟᱨ ᱞᱮᱠᱟᱱᱟᱜ ᱦᱚᱲ ᱢᱮᱱᱟᱭᱟ ᱟᱨᱠᱤ
ᱚ ᱦᱚ ᱩᱱᱤ ᱜᱮ ᱦᱟᱸᱜ ᱡᱚᱛᱚ ᱛᱮᱭᱟᱨ ᱡᱩᱛ ᱠᱟᱜᱼᱟ
ᱦᱮᱸ ᱦᱮᱸ ᱛᱟᱞᱦᱮ ᱩᱱᱤ ᱚᱱᱠᱟ ᱢᱟᱱᱮ ᱢᱤᱥᱛᱨᱤ ᱫᱟᱨᱟᱭᱛᱮ ᱩᱱᱠᱩ ᱠᱚ ᱢᱟᱯ ᱟᱠᱚᱣᱟ ᱟᱨᱠᱤ ᱢᱤᱥᱛᱨᱤ ᱢᱟᱯ ᱦᱚᱴᱚ ᱠᱟᱜᱼᱟᱭ ᱫᱤᱭᱮ ᱢᱤᱥᱛᱨᱤ ᱴᱷᱤᱠᱟᱹᱫᱟᱨᱮ ᱢᱮᱛᱟᱭᱟ ᱢᱮᱛᱟᱭᱟ ᱱᱚᱝᱠᱟ ᱚᱝᱠᱟ ᱵᱮᱯᱟᱨ ᱱᱚᱸᱰᱮᱧ ᱢᱟᱯ ᱦᱚᱴᱚᱣᱟᱟᱠᱟᱫᱟ ᱱᱩᱱᱟᱹᱜ ᱤᱱᱟᱹᱜ ᱟᱫᱚ ᱴᱷᱤᱠᱟᱹᱫᱟᱨ ᱩᱱᱤ ᱟᱫᱚ ᱢᱟᱹᱞᱤᱠ ᱥᱟᱶᱛᱮ ᱡᱩᱫᱤᱢ ᱩᱸᱻ ᱱᱩᱭ ᱢᱤᱥᱛᱨᱤ ᱡᱩᱫᱤ ᱚᱱᱟ ᱡᱩᱫᱤ ᱪᱩᱠᱛᱤ ᱦᱟᱛᱟᱣᱟᱭ ᱚᱲᱟᱜ ᱟᱨᱠᱤ ᱟᱫᱚ ᱢᱤᱥ ᱪᱤᱞᱤ ᱥᱟᱶᱛᱮ ᱟᱫᱚᱭ ᱵᱩᱡᱟᱭ ᱤᱭᱟᱹ ᱫᱚ ᱴᱷᱤᱠᱟᱹᱫᱟᱨ ᱫᱚ ᱟᱨ ᱵᱟᱝᱠᱷᱟᱱ ᱚᱲᱟᱜ ᱢᱟᱹᱞᱤᱠ ᱥᱟᱶᱛᱮ ᱨᱚᱲ ᱠᱮᱫᱟ ᱛᱟᱦᱞᱮ ᱯᱷᱩᱴ ᱨᱮ ᱛᱤᱱᱟᱹᱜ ᱠᱟᱛᱮ ᱞᱟᱜᱟᱜᱼᱟ ᱚᱠᱚᱭ ᱫᱚ ᱟᱫᱚ ᱟᱞᱮ ᱱᱚᱛᱮ ᱫᱚ ᱯᱩ ᱫᱚ ᱵᱟᱨᱚ ᱴᱟᱠᱟ ᱠᱟᱛᱮ ᱯᱷᱩᱴᱠᱚ ᱦᱟᱛᱟᱣ ᱮᱫᱟᱠᱚ
ᱚ ᱦᱚᱸ ᱢᱟᱱᱮ ᱱᱚᱝᱠᱟ ᱢᱟᱱᱮ ᱡᱷᱟᱹᱞ ᱵᱟᱨᱚ ᱟᱨ ᱱᱚᱛᱮ ᱚᱥᱟᱨ ᱵᱟᱨᱚ ᱟᱨ ᱱᱚᱛᱮ ᱞᱟᱛᱟᱨ ᱵᱟᱨᱚ
ᱦᱮᱸ ᱚᱱᱠᱟ ᱚᱱᱠᱟᱜᱮ
ᱟᱨ ᱢᱤᱫ ᱫᱚ ᱨᱮ ᱦᱟᱜ ᱛᱟᱲᱟ ᱡᱩᱛ ᱠᱟᱛᱮ ᱯᱮ ᱱᱟᱯᱟ ᱛᱤᱱᱟᱹᱜ ᱥᱠᱚᱭᱟᱨ ᱯᱷᱩᱴ ᱦᱩᱭᱱᱟ ᱟᱨ ᱚᱱᱟ ᱦᱤᱥᱟᱹᱵ ᱛᱮᱦ ᱯᱚᱭᱥᱟ ᱫᱚᱠᱚ ᱮᱢᱚᱜᱼᱟ
ᱲᱜᱠᱚ ᱡᱟᱦᱟᱸᱭᱟᱜ ᱡᱩᱫᱤ ᱮᱢ ᱢᱚᱱᱮ ᱠᱟᱜ ᱛᱟᱭ ᱡᱩᱤ ᱠᱟᱹᱴᱤᱡ ᱥᱚᱠᱛᱚ ᱧᱚᱜ ᱦᱩᱭᱮᱱ ᱛᱟᱭᱟ ᱟᱨᱠᱤ
ᱚ ᱢᱟᱱᱮ ᱠᱮᱴᱮᱡ ᱦᱟᱥᱟ ᱠᱟᱱᱟ
ᱛᱤᱱ ᱯᱷᱩᱴ ᱥᱟᱲᱮ ᱛᱤᱱ ᱯᱷᱩᱴ ᱨᱮᱜᱮ ᱟᱲᱟᱜ ᱠᱟᱜᱼᱟ ᱪᱟᱨ ᱵᱟᱭ ᱪᱟᱨ ᱠᱚ ᱠᱚᱨᱟᱣ ᱦᱩᱭᱩᱜᱼᱟ ᱟᱨᱠᱤ ᱪᱟᱨ ᱪᱟᱨ ᱜᱚᱴᱟ ᱡᱟᱭᱜᱟ ᱟᱫᱚ ᱡᱩᱫᱤ ᱦᱚᱭᱛᱳ ᱢᱟᱱᱮ ᱡᱩᱫᱤᱭ ᱠᱟᱹᱴᱤᱡ ᱥᱚᱠᱛᱚ ᱦᱩᱭᱮᱱ ᱛᱟᱭᱟ ᱟᱭᱟᱜ ᱟᱨᱠᱤ ᱛᱟᱞᱟ ᱫᱚ ᱛᱟᱞᱟᱛᱮ ᱦᱤᱡᱩᱜ ᱢᱤᱫ ᱫᱚ ᱛᱤᱱ ᱡᱚᱱ
ᱟᱨ ᱠᱤᱪᱷᱩ ᱦᱚᱲ ᱫᱚ ᱪᱟᱥ ᱨᱮᱱᱟᱜ ᱫᱚ ᱪᱟᱥ ᱜᱮᱠᱚ ᱠᱚᱨᱟᱣ ᱜᱮᱭᱟ ᱠᱚ ᱟᱨᱠᱤ
ᱦᱮᱸ ᱦᱮᱸ ᱦ ᱚᱱᱟ ᱫᱚ ᱦᱟᱸᱜ ᱦᱟᱥᱟ ᱚᱱᱩᱥᱟᱨ ᱛᱮ ᱚᱠᱟᱫᱚ ᱥᱚᱠᱛᱚ ᱠᱮᱴᱮᱡ ᱦᱟᱥᱟ ᱠᱟᱱᱟ ᱚᱠᱟ ᱨᱮᱫᱚ ᱞᱟᱹᱵᱤᱫ ᱦᱟᱥᱟ ᱠᱟᱱᱟ
ᱟᱨ ᱚᱱᱟ ᱟᱹᱛᱩ ᱨᱮᱱ ᱫᱚ ᱚᱱᱠᱟ ᱥᱟᱱᱟᱢ ᱦᱚᱲ ᱜᱮᱯᱮ ᱪᱟᱞᱟᱜᱼᱟ ᱥᱮ ᱢᱟᱱᱮ ᱦᱟᱱᱟ ᱱᱚᱣᱟ ᱟᱹᱛᱩ ᱨᱮᱱ
ᱚᱱᱟ ᱫᱚ ᱢᱮᱱᱟᱜ ᱜᱮᱭᱟ ᱢᱚᱴᱟᱢᱩᱴᱤ ᱟᱞᱮ ᱫᱚ ᱱᱚᱰᱮ ᱠᱷᱚᱱᱟᱜ ᱞᱮ ᱪᱟᱞᱟᱜ ᱜᱮᱭᱟᱞᱮ ᱥᱳᱞᱳ ᱥᱳᱚᱛᱨᱳ ᱡᱚᱱ ᱞᱮ ᱪᱟᱞᱟᱜᱼᱟ ᱟᱞᱮ ᱟᱹᱛᱩ ᱠᱷᱚᱱᱟᱜ ᱫᱚ ᱚᱱᱟ ᱮᱴᱟᱜ ᱟᱹᱛᱩᱳ ᱠᱷᱚᱱᱟᱜ ᱦᱚᱸ ᱚᱱᱠᱟ ᱠᱚ ᱪᱟᱞᱟᱜ ᱜᱮᱭᱟ ᱠᱚ ᱚᱱᱟ ᱟᱞᱮ ᱴᱚᱞᱟ ᱯᱟᱲᱟ ᱞᱟᱦᱟ ᱯᱟᱲᱟ ᱡᱟ ᱜᱩᱞᱳ ᱢᱮᱱᱟᱜ ᱠᱚᱣᱟ ᱟᱨᱠᱤ ᱥᱩᱨ ᱥᱩᱯᱩᱨ ᱠᱷᱚᱱᱟᱜ ᱡᱷᱚᱛᱚ ᱚᱱᱠᱟ ᱜᱮᱠᱚ ᱪᱟᱞᱟᱜ ᱟᱠᱚ
ᱟᱫᱚ ᱜᱚᱢᱠᱮ ᱟᱹᱰᱤ ᱦᱚᱲᱟᱜ ᱟᱹᱰᱤ ᱨᱚᱠᱚᱢ ᱠᱟᱹᱢᱤ ᱢᱮᱱᱟᱜ ᱛᱟᱠᱚᱣᱟ ᱡᱷᱚᱛᱚ ᱜᱮ ᱱᱚᱣᱟ ᱠᱚᱠᱚ ᱠᱚᱨᱟᱣᱟ ᱛᱟ ᱫᱚ ᱵᱟᱝ ᱠᱤᱪᱷᱩ ᱦᱚᱲ ᱫᱚ ᱧᱮᱞ ᱠᱚᱵᱮᱱ ᱨᱚᱝ ᱨᱮᱱᱟᱜ ᱠᱚ ᱠᱟᱹᱢᱤᱭ ᱫᱟᱠᱚ
ᱦᱚ ᱦᱚ ᱵᱟᱡᱟᱨ ᱢᱟ ᱵᱟᱡᱟᱨ ᱨᱮᱢᱟ ᱟᱭᱢᱟ ᱞᱮᱠᱟᱱ ᱠᱟᱹᱢᱤ ᱧᱟᱢᱚᱜ ᱟᱛᱚ ᱚᱱᱟ ᱡᱟᱦᱟᱸ ᱫᱚ ᱨᱚᱝ ᱡᱟᱦᱟᱸᱭ ᱫᱚ ᱤᱴᱟᱹᱫᱩᱲᱟᱹ ᱠᱚ ᱡᱟᱦᱟᱸᱭ ᱫᱚ ᱩᱱᱟᱜ ᱵᱩᱱᱤᱭᱟᱹᱫ ᱛᱟᱲᱟ ᱠᱚ ᱥᱮ ᱟᱨᱚ ᱮᱴᱟᱜ ᱠᱟᱹᱢᱤ ᱠᱚ
ᱦᱮᱸ ᱦᱮᱸ ᱟᱫᱚ ᱠᱟᱹᱢᱤᱭᱟ ᱠᱚ ᱚᱭ ᱫᱚ ᱰᱷᱟᱹᱞᱟᱹᱭ ᱴᱤᱢ ᱨᱮᱱ ᱫᱚ ᱢᱮᱱᱟᱜ ᱛᱟᱠᱚᱣᱟ ᱟᱨᱠᱤ ᱵᱷᱟᱹᱞᱟᱹᱭ ᱯᱮᱥᱟᱞᱤᱥᱴ ᱯᱨᱚᱛᱛᱮᱠ ᱫᱤᱱ ᱜᱮ ᱚᱰᱮ ᱥᱟᱭᱠᱮᱞ ᱠᱚ ᱫᱮᱡᱚᱜᱼᱟ ᱜᱟᱹᱰᱤ ᱠᱚ ᱫᱮᱡᱚᱜᱼᱟ ᱵᱷᱟᱹᱞᱟᱹᱭ ᱠᱚ ᱪᱟᱞᱟᱜᱼᱟ ᱵᱚᱦᱩ ᱥᱟᱺᱜᱤᱧ ᱥᱟᱺᱜᱤᱧ
ᱦᱳᱭ ᱟᱫᱚ ᱚᱱᱮ ᱡᱟᱦᱟᱸᱭ ᱡᱟᱦᱟᱸᱮ ᱞᱮᱠᱟ ᱠᱟᱹᱢᱤ ᱠᱚ ᱪᱮᱫᱠᱟᱣᱱᱟ ᱛᱚ ᱟᱫᱚ ᱩᱱᱠᱩ ᱫᱚ ᱦᱟᱸᱜ ᱚᱱᱠᱟ ᱡᱟᱦᱟᱸᱭ ᱡᱩᱫᱤ ᱦᱟᱸᱜ ᱢᱤᱥᱛᱤᱨᱤ ᱠᱟᱹᱢᱤ ᱵᱟᱲᱟᱭᱟ ᱩᱱᱤ ᱫᱚ ᱢᱤᱥᱛᱤᱨᱤᱭᱟᱜ ᱜᱮᱭ ᱠᱟᱹᱢᱤᱭᱟ ᱡᱟᱦᱟᱸᱭ ᱫᱚ ᱨᱚᱝ ᱠᱟᱹᱢᱤᱭ ᱵᱟᱲᱟᱭᱟ ᱩᱱᱤ ᱫᱚ ᱨᱚᱝ ᱟᱜ ᱜᱮᱭ ᱠᱟᱹᱢᱤᱭᱟ
ᱦᱮᱸ ᱡᱮᱨᱚᱠᱚᱢ ᱯᱚᱪᱷᱚᱱᱫᱚ ᱟᱨᱠᱤ ᱡᱤᱭᱟᱹ ᱦᱮᱱᱟᱜ ᱛᱚ ᱥᱚᱯᱱᱚ ᱢᱤᱴ ᱦᱮᱱᱟᱜ ᱛᱟᱠᱚᱣᱟ ᱱᱚᱣᱟ ᱠᱟᱹᱢᱤ ᱦᱩᱭᱩᱜᱼᱟ ᱠᱚᱨᱟᱣ ᱦᱩᱭᱩᱜᱼᱟ
ᱮ
ᱡᱟᱦᱟᱸ ᱞᱮᱠᱟ ᱠᱟᱛᱮ ᱴᱟᱭᱤᱢ ᱨᱮ ᱚᱲᱟᱜ ᱦᱤᱡᱩᱜ ᱦᱩᱭᱩᱜᱼᱟ ᱠᱷᱮᱞᱳᱰ ᱦᱩᱭᱩᱜᱼᱟ ᱛᱟᱨᱯᱚᱨᱮ ᱫᱚ ᱡᱟᱦᱟᱜ ᱜᱮ ᱯᱚᱨᱮ ᱪᱮᱫ ᱪᱤᱠᱟᱹᱭᱮᱱᱟ ᱵᱟᱝ ᱪᱤᱠᱟᱹᱭᱮᱱᱟ ᱥᱮᱬᱟᱭ ᱦᱩᱭᱩᱜᱼᱟ ᱥᱮ ᱵᱟᱝ ᱥᱮᱬᱟᱭ ᱦᱩᱭᱩᱜᱼᱟ ᱚᱱᱟ ᱠᱚᱫᱚ ᱞᱤᱭᱮ ᱫᱚᱢᱮ ᱪᱤᱱᱛᱟᱹ ᱵᱷᱟᱵᱱᱟ ᱫᱚ ᱵᱟᱹᱱᱩᱜᱼᱟ ᱟᱨᱠᱤ
ᱦᱮᱸ ᱦᱮᱸ ᱦᱳᱭ ᱚᱱᱟ ᱫᱚ ᱢᱚᱱᱮᱨ ᱢᱚᱛᱚ ᱱᱤᱡᱮᱨᱟᱜ ᱪᱮᱫ ᱞᱮᱠᱟ ᱚᱱᱟ ᱫᱚ ᱠᱟᱹᱢᱤ ᱪᱟᱞᱟᱜ ᱠᱟᱱᱟ
ᱨᱚᱦᱚᱭ ᱠᱚᱫᱚ ᱯᱮ ᱛᱤᱱᱟᱜ
ᱨᱚᱦᱚᱭ ᱠᱟᱹᱢᱤ ᱠᱚᱫᱚ ᱱᱚᱜᱚᱭ ᱫᱟᱜ ᱡᱟᱹᱲᱤ ᱵᱟᱝ ᱛᱮ ᱦᱟᱜ ᱵᱟᱝᱞᱮ ᱮᱦᱚᱵ ᱜᱚᱫ ᱠᱟᱜᱼᱟ ᱟᱫᱚ ᱛᱚᱞᱟ ᱠᱚᱫᱚ ᱦᱟᱨᱟ ᱡᱩᱛ ᱠᱟᱱᱟ ᱟᱫᱚ ᱡᱟᱦᱟᱸ ᱞᱮᱠᱟ ᱫᱟᱜᱮᱼᱟ ᱚᱱᱠᱟ ᱡᱩᱫᱤ ᱟᱨ ᱵᱟᱨᱥᱤᱧ ᱵᱟᱝ ᱫᱟᱜᱟ ᱦᱟᱸᱜ ᱛᱟᱦᱚᱞᱮ ᱫᱚ ᱦᱟᱸᱜ ᱜᱟᱱ ᱫᱟᱲᱮᱭᱟᱜᱼᱟ ᱨᱚᱦᱚᱭ ᱛᱚ
ᱟᱜᱚᱸ ᱫᱟᱜ ᱤᱫᱤᱭ ᱜᱮᱭᱟ ᱵᱟᱝ ᱟᱞᱮ ᱛᱚ ᱜᱚᱝᱠᱮ ᱚᱱᱮ ᱚᱱᱠᱟ ᱦᱩᱭ ᱫᱚ ᱫᱟᱜ ᱫᱚ ᱫᱟᱜ ᱟᱠᱟᱱᱟ ᱟᱫᱚ ᱠᱟᱹᱴᱤᱡ ᱵᱚᱲᱚ ᱧᱚᱜ ᱫᱟᱜ ᱞᱮᱠᱷᱟᱱ ᱜᱮ ᱵᱷᱟᱜᱤᱜᱼᱟ ᱠᱤᱝᱵᱟ ᱡᱟᱦᱟᱸ ᱞᱮᱠᱟ ᱫᱟᱜ ᱤᱫᱤ ᱫᱟ ᱟᱯᱮ ᱚᱱᱛᱮ ᱡᱮᱢᱚᱱ ᱞᱟᱹᱭ ᱠᱮᱫᱟ ᱵᱮᱱ ᱡᱟᱦᱟᱸ ᱞᱮᱠᱟ ᱫᱟᱜ ᱡᱩᱫᱤ ᱱᱚᱝᱠᱟ ᱡᱩᱫᱤ ᱠᱟᱹᱴᱤᱡ ᱡᱳᱨ ᱡᱳᱨ ᱚᱱᱟ ᱛᱮᱦᱚᱸ ᱠᱟᱡ ᱫᱚ ᱠᱟᱡᱟ
ᱦᱳ ᱟᱨ ᱱᱮᱛᱟᱨᱟᱜ ᱦᱩᱲᱩ ᱫᱚ ᱫᱟᱜ ᱫᱚᱨᱠᱟᱨ ᱜᱮᱛᱚ ᱱᱤᱛᱚᱜ ᱫᱚ ᱚᱱᱟ ᱵᱟᱝ ᱡᱟᱨᱠᱟ ᱠᱷᱟᱱ ᱫᱚ ᱢᱚᱱᱮ ᱵᱟᱭ ᱜᱟᱱᱚᱜᱚᱜᱼᱟ
ᱵᱟᱝ ᱵᱟᱝ ᱵᱟᱝ ᱜᱚᱝᱠᱮ
ᱦᱳ ᱟᱫᱚ ᱟᱹᱣᱨᱤ ᱫᱟᱜᱟ ᱦᱟᱜ ᱡᱟᱦᱟᱸ ᱠᱚᱨᱮ ᱫᱚ ᱫᱟᱜᱮ ᱜᱮᱭᱟ ᱟᱨ ᱡᱟᱦᱟᱸ ᱫᱟᱜ ᱠᱚᱨᱮ ᱫᱚ ᱵᱟᱝ-ᱟ
ᱦᱮᱸ
ᱡᱟᱦᱟᱸ ᱠᱚᱨᱮ ᱚᱱᱠᱟ ᱡᱳᱨ ᱧᱚᱜ ᱮ ᱫᱟᱜ ᱠᱟᱜ ᱠᱷᱟᱱ ᱫᱚ ᱩᱱᱠᱩ ᱫᱚ ᱜᱟᱱᱚᱜ ᱠᱟᱱ ᱜᱮᱛᱟ ᱠᱚ ᱜᱮᱭᱟ ᱦᱟᱸᱜ ᱨᱚᱦᱚᱭᱮᱫ ᱜᱮᱭᱟ ᱠᱚ ᱦᱟᱸᱜ
ᱫᱚ ᱟᱫᱚ ᱛᱟᱦᱚᱞᱮ ᱚᱱᱟ ᱤᱭᱟᱹ ᱠᱚᱫᱚ ᱢᱮᱱᱟᱜ ᱜᱮᱭᱟ ᱥᱮ ᱵᱟᱝ ᱚᱱᱟ ᱠᱮᱱᱮᱞ ᱠᱚ ᱜᱟᱰᱟ ᱠᱚ
ᱚ ᱠᱮᱱᱮᱞ ᱠᱟᱸᱰᱟ ᱫᱚ ᱵᱟᱹᱱᱩᱜ ᱟᱹᱱᱤᱡ ᱟᱞᱮ ᱥᱮᱫ ᱫᱚ ᱚᱸᱰᱮ ᱠᱮᱱᱮᱞ ᱢᱮᱱᱟᱜᱼᱟ ᱟᱫᱚ ᱠᱮᱱᱮᱞ ᱨᱮᱦᱚᱸ ᱡᱩᱫᱤ ᱱᱟᱹᱭ ᱨᱮ ᱫᱟᱜ ᱵᱟᱝ ᱛᱟᱦᱮᱱᱟ ᱮᱱᱠᱷᱟᱱ ᱫᱚ ᱠᱮᱱᱮᱞ ᱨᱮ ᱫᱟᱜ ᱫᱚ ᱵᱟᱝ ᱠᱚ ᱟᱲᱟᱜᱟ ᱱᱟᱹᱭ ᱯᱮᱨᱮᱡᱚᱜᱼᱟ ᱛᱚᱵᱮᱱᱟ ᱠᱮᱱᱮᱞ ᱛᱮᱫᱚ ᱫᱟᱜ ᱦᱤᱡᱩᱜᱼᱟ
ᱜᱚᱲᱚᱛᱮ ᱠᱟᱹᱴᱤᱡ ᱛᱮ
ᱦᱳᱭ ᱚᱱᱠᱟ ᱢᱟᱱᱮ ᱢᱟᱨᱟᱝ ᱠᱮᱱᱮᱞ ᱜᱮ ᱠᱟᱱᱟ ᱥᱮᱬᱟ ᱟᱜ ᱜᱮ ᱟᱨ ᱚᱸᱰᱮ ᱠᱷᱚᱱᱜᱮ ᱱᱤᱛᱚᱜ ᱢᱟ ᱜᱚᱴᱟ ᱜᱮ ᱫᱟᱜ ᱚᱱᱠᱟ ᱪᱟᱞᱟᱜ ᱞᱮᱠᱟ ᱠᱚ ᱥᱟᱠᱟ ᱠᱮᱱᱮᱞ ᱠᱚ ᱵᱮᱱᱟᱣ ᱠᱟᱜ ᱛᱚ ᱟᱫᱚ ᱦᱟᱱᱟ ᱱᱟᱹᱭ ᱫᱟᱜ ᱜᱮ ᱵᱟᱢ ᱯᱮᱨᱮᱫ ᱞᱮᱱᱠᱷᱟᱱ ᱫᱚ ᱢᱮᱱ ᱫᱟᱜ ᱨᱮ ᱠᱮᱱᱮᱞ ᱨᱮ
ᱦᱮᱸ ᱟᱪᱪᱷᱟ ᱜᱚᱝᱠᱮ ᱩᱱᱠᱩ ᱟᱯᱮ ᱥᱮᱫ ᱩᱱᱠᱩ ᱵᱚᱲᱚ ᱵᱚᱲᱚ ᱦᱟᱹᱠᱩ ᱠᱚᱫᱚ ᱠᱚ ᱦᱤᱡᱩᱜ ᱜᱮᱭᱟ ᱠᱚ ᱵᱟᱝ ᱩᱱᱠᱩ
ᱦᱚ ᱚᱱᱟ ᱠᱮᱱᱮᱞ ᱛᱮ ᱱᱟᱹᱭ ᱫᱟᱜ ᱠᱚ ᱟᱲᱟᱜ ᱞᱮᱠᱷᱟᱱ ᱫᱚ ᱚᱱᱠᱟ ᱛᱮᱠᱚ ᱦᱤᱡᱩᱜ ᱜᱮᱭᱟ
ᱦᱮᱸ ᱦᱳᱭᱳᱜ ᱜᱮᱭᱟ ᱥᱮ ᱵᱟᱝ ᱟᱨᱠᱤ
ᱦᱮᱸ
ᱢᱮᱱ ᱛᱟᱞᱤᱧ ᱥᱟᱵ ᱵᱟᱲᱟ ᱠᱚᱫᱚ ᱦᱩᱭᱩᱜ ᱜᱮᱭᱟ ᱥᱮ ᱵᱟᱝ ᱟᱨᱠᱤ
ᱦᱳᱭ ᱟᱫᱚ ᱱᱩᱠᱩ ᱯᱮᱨᱮᱡ ᱫᱟᱜ ᱨᱮ ᱢᱟ ᱥᱟᱵ ᱢᱟ ᱢᱩᱥᱠᱤᱞ ᱜᱮᱭᱟ ᱛᱚ, ᱡᱩᱫᱤ ᱱᱩᱠᱩ ᱠᱚ ᱚᱰᱚᱠ ᱠᱚᱫᱚ ᱟᱨ ᱚᱱᱟ ᱥᱟᱠᱷᱟ ᱠᱮᱱᱮᱞ ᱛᱮᱠᱚ ᱚᱰᱚᱠ ᱜᱚᱫᱚᱜ, ᱵᱟᱦᱨᱮ ᱵᱟᱹᱫᱽ ᱠᱚᱨᱮ ᱮᱱᱠᱷᱟᱱ ᱚᱱᱟ ᱠᱚᱨᱮ ᱫᱚᱞᱮ ᱥᱟᱵ ᱟᱨ ᱚᱱᱟ ᱠᱮᱱᱮᱞ ᱢᱟᱱᱮ ᱱᱟᱹᱭ ᱞᱮᱠᱟ ᱜᱮᱛᱚ ᱢᱟᱨᱟᱝ ᱫᱟᱜ
ᱦᱮᱸ ᱦᱮᱸ ᱚᱸᱰᱮ
ᱥᱟᱵ ᱠᱚ ᱢᱩᱥᱠᱤᱞ ᱜᱮᱭᱟ᱾
ᱦᱮᱸ ᱚᱱᱛᱮ ᱤᱧ ᱛᱮᱭᱟᱝ ᱛᱟᱠᱚ ᱥᱮᱜ ᱚᱱᱠᱟ ᱦᱚᱸ ᱚᱱᱠᱟᱜᱮ ᱢᱮᱱᱟᱜ ᱛᱟᱠᱚᱣᱟ ᱟᱨᱠᱤ ᱢᱟᱱᱮ ᱵᱚᱲᱚ ᱠᱮᱱᱮᱞ ᱟᱨᱠᱤ ᱚᱱᱟ ᱫᱟᱜ ᱠᱚᱠᱚ ᱤᱭᱟᱹ ᱞᱮᱱᱠᱷᱟᱱ ᱟᱨᱠᱤ ᱠᱚᱢ ᱞᱮᱱᱠᱷᱟᱱ ᱟᱫᱚ ᱩᱱᱠᱩ ᱫᱚ ᱢᱤᱫ ᱫᱷᱟᱣ ᱵᱳᱚᱣᱟᱲ ᱦᱟᱹᱠᱩ ᱠᱚ ᱥᱟᱵ ᱞᱮᱫᱮᱭᱟ ᱠᱚ
ᱚ
ᱩᱱ ᱥᱚᱢᱚᱭ ᱠᱚ ᱟᱹᱞᱤᱧ ᱠᱚ ᱢᱮᱛᱟᱜ ᱞᱤᱧ ᱛᱟᱦᱮᱱ ᱠᱚ ᱪᱟᱞᱟᱜᱼᱟ ᱪᱟᱞᱟᱣ ᱞᱮᱱᱟᱞᱤᱧ ᱟᱹᱜᱩ ᱫᱚᱞᱤᱧ ᱟᱹᱜᱩ ᱞᱮᱫ ᱠᱚᱣᱟᱞᱤᱧ ᱟᱫᱚ ᱡᱟᱜᱮ ᱠᱚᱢ ᱧᱚᱜ ᱵᱷᱟᱜ ᱛᱮ ᱧᱟᱢ ᱦᱩᱭ ᱞᱮᱱᱟ ᱟᱹᱰᱤ ᱦᱚᱲ ᱛᱮᱠᱚ ᱥᱟᱵ ᱞᱮᱫᱮᱭᱟ ᱠᱚ ᱫᱚᱢᱮ ᱢᱟᱨᱟᱝᱤᱡ ᱫᱚ ᱵᱟᱭ ᱛᱟᱦᱮᱸ ᱠᱟᱱᱟ
ᱚ ᱢᱟᱨᱟᱝ ᱜᱮ ᱛᱟᱦᱮ ᱠᱟᱱᱟᱭ
ᱦᱮᱸ ᱦᱮᱸ ᱡᱚᱢ ᱧᱩ ᱵᱟᱜ
ᱟᱞᱮ ᱥᱮᱫ ᱦᱚᱸ